ᱦᱮᱞᱳ
ᱦᱮᱸ ᱦᱮᱞᱳ ᱜᱚᱝᱠᱮ ᱡᱚᱦᱟᱨ ᱜᱮ
ᱦᱳᱭ ᱡᱚᱦᱟᱨ ᱜᱮ᱾
ᱱᱟᱯᱟᱭ ᱵᱟᱲᱟ ᱜᱮᱭᱟᱵᱤᱱ ᱱᱤᱛᱚᱜ ᱫᱚ᱾
ᱦᱚᱭ ᱱᱟᱯᱟᱭ ᱵᱟᱲᱟ ᱜᱮ ᱟᱵᱤᱱ ᱜᱮ ᱪᱮᱜ ᱞᱮᱠᱟ ᱢᱮᱱᱟᱜ ᱵᱮᱱᱟ᱾
ᱟᱹᱞᱤᱧ ᱦᱚᱸ ᱱᱟᱯᱟᱭ ᱵᱟᱲᱟ ᱜᱮ ᱛᱚ ᱚᱱᱠᱟ ᱛᱟᱦᱚᱞᱮ ᱪᱮᱫ ᱠᱚᱵᱤᱱ ᱠᱟᱹᱢᱤ ᱵᱟᱲᱟᱭ ᱫᱟ ᱤᱛᱚᱜ ᱫᱚ
ᱠᱟᱹᱢᱤ ᱫᱚ ᱪᱮᱫ ᱦᱚᱸ ᱵᱟᱝᱼ ᱚᱱᱛᱮ ᱵᱚᱞ ᱜᱟᱛᱤᱜ ᱪᱟᱞᱟᱜ ᱢᱮᱱ ᱦᱩᱭᱩᱜ ᱠᱟᱱ ᱛᱟᱦᱮᱸᱫ᱾ ᱛᱟᱦᱚᱞᱮ ᱵᱟᱝ ᱥᱮᱱ ᱦᱩᱭ ᱞᱮᱱᱟ ᱛᱮᱦᱮᱧ ᱢᱮᱪ ᱠᱷᱮᱞ ᱠᱚ ᱥᱮᱱ ᱟᱠᱟᱱᱟ᱾ ᱟᱫᱚ ᱛᱟᱦᱚᱞᱮ ᱱᱤᱛᱚᱜ ᱫᱚ ᱼᱮ ᱵᱟᱝ ᱥᱮᱱ ᱦᱩᱭ ᱞᱮᱱᱟ᱾ ᱱᱤᱛᱚᱜ ᱫᱚ ᱟᱯᱟᱛᱚ ᱱᱚᱜᱼᱚᱭ ᱚᱱᱟᱛᱮ ᱱᱚᱣᱟ ᱨᱮ ᱠᱟᱹᱴᱤᱡ ᱧᱤᱫᱟᱹ ᱵᱮᱲᱟ ᱠᱟᱹᱴᱤᱡ ᱜᱚᱞᱯᱷᱚ ᱵᱟᱲᱟ ᱦᱩᱭ ᱞᱮᱱ ᱜᱮ ᱡᱟᱦᱟᱸᱭ ᱠᱚ ᱥᱟᱞᱟᱜ ᱮᱯ ᱨᱮᱱᱟᱜ ᱡᱟᱦᱟᱸ ᱟᱵᱚ ᱠᱚ ᱴᱟᱥᱠ ᱢᱮᱱᱟᱜ ᱛᱟᱵᱚᱱ ᱚᱱᱟ ᱠᱚ ᱢᱮᱱ ᱦᱩᱭᱩᱜ ᱠᱟᱱᱟ ᱠᱟᱹᱴᱤᱡ ᱠᱚᱢᱯᱞᱤᱴ ᱵᱟᱲᱟ ᱠᱟᱜ ᱦᱩᱭᱩᱜᱼᱟ᱾
ᱦᱮᱸ ᱦᱮᱸ ᱟᱫᱚ ᱛᱤᱦᱤᱧ ᱜᱤ ᱡᱮᱦᱩᱛᱩ ᱢᱩᱪᱟᱹᱫ ᱠᱟᱱᱟ ᱟᱫᱚ ᱨᱚᱯᱚᱲ ᱵᱟᱵᱚᱱ ᱧᱟᱢᱟ ᱟᱨᱠᱤ᱾ ᱦᱮᱸ ᱚᱱᱟᱛᱮ ᱨᱚᱯᱚᱲ ᱜᱚᱫᱽ ᱞᱮᱱᱠᱷᱟᱱ ᱜᱮ ᱱᱟᱯᱟᱭ ᱠᱚᱜᱼᱟ ᱟᱨᱠᱤ ᱚᱱᱟᱛᱮ ᱟᱹᱞᱤᱧ ᱟᱨᱠᱤ ᱵᱟᱠᱷᱟᱱ ᱢᱟᱡᱟᱱ ᱵᱮᱲᱟ ᱫᱚ ᱟᱹᱞᱤᱧ ᱦᱚᱸ ᱠᱷᱮᱞ ᱠᱷᱮᱞ ᱠᱚᱞᱤᱧ ᱪᱟᱞᱟᱜ ᱜᱮᱭᱟ ᱟᱫᱚ ᱛᱤᱦᱤᱧ ᱫᱷᱟᱹᱨᱤᱜ ᱦᱤᱞᱚᱜ ᱫᱚ ᱡᱮᱦᱩᱛᱩ ᱴᱟᱠᱥ ᱠᱚ ᱵᱟᱠᱤ ᱢᱮᱱᱟᱜ ᱜᱮᱭᱟ ᱛᱟᱦᱚᱞᱮ ᱱᱚᱣᱟ ᱠᱚ ᱠᱚᱢᱯᱞᱤᱴ ᱫᱟᱨᱟ ᱠᱟᱜ ᱠᱷᱟᱱ ᱜᱮ ᱱᱟᱯᱟᱭ ᱠᱚᱜᱼᱟ ᱟᱫᱚ ᱚᱱᱟ ᱛᱮ ᱤᱧ ᱦᱚᱸ ᱟᱨᱠᱤ ᱵᱟᱝ ᱞᱤᱧ ᱪᱟᱞᱟᱣ ᱟᱠᱟᱱᱟ ᱟᱨᱠᱤ ᱟᱨ ᱟᱞᱮ ᱥᱮᱫ ᱚᱱᱟ ᱚᱱᱟ ᱫᱟᱜ ᱡᱟᱹᱯᱩᱫ ᱫᱟᱭᱛᱚ ᱠᱷᱮᱞ ᱠᱚᱨᱮ ᱟᱨᱠᱤ ᱚᱱᱠᱟ ᱵᱷᱟᱜᱤ ᱵᱟᱝ ᱦᱩᱭᱩᱜ ᱠᱟᱱᱟ ᱫᱚᱢᱮ ᱞᱚᱥᱚᱫ ᱟᱠᱟᱱᱟ ᱜᱚᱰᱟ ᱠᱚ᱾ ᱛᱚ ᱚᱱᱟ ᱠᱚᱛᱮᱦᱚᱸ ᱟᱨᱠᱤ ᱵᱟᱝ ᱪᱟᱞᱟᱣ ᱵᱟᱲᱟᱭ ᱦᱩᱭᱩᱜ ᱠᱟᱱᱟ
ᱟᱨᱚ ᱥᱮᱨᱢᱟ ᱫᱟᱜ ᱡᱟᱹᱲᱤ ᱨᱮᱦᱚᱸ ᱫᱤᱱ ᱦᱤᱞᱳᱜ ᱡᱩᱫᱤ ᱵᱮᱱ ᱞᱚᱦᱚᱫᱚᱜᱼᱟ ᱥᱮ᱾ ᱠᱟᱨᱚᱱ ᱦᱚᱲᱢᱚ ᱦᱚᱸ ᱨᱩᱣᱟᱹ ᱠᱚ ᱧᱟᱢ ᱞᱮᱱᱠᱷᱟᱱ ᱟᱵᱟᱨ ᱡᱷᱟᱢᱮᱞᱟ᱾ ᱛᱮᱦᱮᱧ ᱜᱟᱯᱟ᱾ ᱨᱩᱣᱟᱹ ᱵᱟᱝ ᱵᱮᱥᱚᱜ ᱞᱟᱹᱜᱤᱫᱚᱜ ᱠᱟᱱᱟ᱾ ᱧᱮᱞ ᱞᱮᱫ ᱠᱚᱣᱟ ᱧᱮᱞ ᱞᱮᱜ ᱠᱚᱣᱟ ᱛᱤᱦᱤᱧ ᱜᱟᱯᱟ ᱦᱟᱥᱯᱟᱛᱟᱞ ᱥᱮᱱ ᱵᱟᱲᱟ ᱦᱩᱭ ᱞᱮᱱᱟ ᱦᱚᱞᱟ ᱢᱟᱫᱷᱮᱨ᱾ ᱟᱹᱰᱤ ᱡᱟᱹᱥᱛᱤ ᱢᱟᱱᱮ ᱨᱩᱣᱟᱹ ᱟᱡᱟᱨ ᱦᱩᱭᱩᱜ ᱠᱟᱱᱟ᱾
ᱛᱚ ᱚᱱᱠᱟ ᱢᱟ ᱟᱞᱮᱥᱮᱫ ᱦᱚᱸ ᱟᱹᱰᱤ ᱡᱳᱨ ᱜᱮ ᱧᱮᱞᱚᱜ ᱚᱱᱟ ᱡᱮ ᱨᱩᱣᱟᱹᱦᱟᱥᱳ ᱠᱚ ᱱᱤᱛᱚᱜ ᱫᱚ ᱵᱚᱨᱥᱟ ᱫᱤᱱ ᱛᱚ ᱟᱨ ᱢᱟᱱᱮ ᱵᱮᱥᱤᱨ ᱵᱷᱟᱜ ᱫᱚ ᱚᱱᱟ᱾ ᱠᱷᱩᱜ ᱢᱟᱸᱫᱟ ᱨᱩᱣᱟᱹ ᱡᱮ ᱴᱷᱟᱱᱰᱟ ᱞᱟᱜᱟᱣ ᱟᱨᱠᱤ ᱡᱟᱦᱟᱸ ᱦᱩᱭᱩᱜ ᱠᱟᱱᱟ ᱛᱚ ᱚᱱᱟ ᱨᱩᱣᱟᱹ ᱜᱮ ᱡᱟᱹᱥᱛᱤ ᱠᱟᱭᱛᱮ ᱧᱮᱞᱚᱜ ᱠᱟᱱᱟ ᱟᱫᱚ ᱪᱟᱥ ᱫᱤᱱ ᱠᱟᱱᱟ ᱛᱚ ᱥᱟᱱᱟᱢ ᱦᱚᱲ ᱜᱮ ᱟᱨᱠᱤ ᱫᱚᱢᱮ ᱵᱚᱱ ᱞᱚᱦᱚᱫᱚᱜ ᱠᱟᱱᱟ ᱠᱟᱹᱢᱤ ᱠᱟᱹᱢᱤᱛᱮ ᱫᱟᱜ ᱠᱚ ᱡᱚᱨᱚ ᱞᱮᱠᱷᱟᱱ ᱟᱨ ᱟᱨ ᱮᱢᱱᱤ ᱛᱮᱢᱟ ᱪᱟᱥ ᱠᱟᱹᱢᱤ ᱨᱮᱢᱟ ᱟᱨ ᱞᱚᱥᱚᱫ ᱞᱚᱦᱚᱫ
ᱞᱚᱥᱚᱫ ᱦᱮᱸ ᱞᱚᱦᱚᱫ ᱢᱟ ᱦᱩᱭᱩᱜ ᱜᱮᱭᱟ ᱟᱨ ᱚᱱᱟ ᱨᱮᱢᱟ ᱠᱟᱹᱢᱤ ᱠᱟᱛᱮᱫ ᱱᱚᱣᱟ ᱛᱮ ᱟᱹᱭᱩᱵ ᱵᱮᱱ ᱨᱮᱭᱟᱲᱚᱜᱼᱟ ᱫᱤᱱ ᱦᱤᱞᱳᱜ ᱚᱱᱟ ᱠᱚᱛᱮ ᱦᱚᱸ ᱠᱤᱪᱷᱩ ᱜᱮ ᱟᱫᱚ ᱵᱤᱱ ᱪᱤᱠᱟᱹᱭᱟ ᱠᱟᱹᱢᱤ ᱢᱟ ᱦᱩᱭᱩᱜ ᱜᱮ ᱵᱟᱝ ᱠᱟᱹᱢᱤ ᱨᱮᱦᱚᱸ ᱛᱚ ᱵᱟᱝ ᱦᱩᱭᱩᱜᱼᱟ᱾
ᱦᱩᱸ ᱦᱩᱸ ᱟᱫᱚ ᱟᱵᱚᱣᱟᱜ ᱛᱚ ᱱᱚᱣᱟ ᱪᱟᱥ ᱠᱟᱹᱢᱤ ᱫᱚ ᱵᱚᱪᱷᱚᱨ ᱨᱮ ᱢᱤᱫ ᱫᱷᱟᱣ ᱥᱮ ᱛᱚ ᱚᱱᱟᱛᱮ ᱠᱟᱹᱢᱤ ᱫᱚ ᱫᱚᱨᱠᱟᱨ ᱠᱟᱱ ᱜᱮᱭᱟ ᱟᱨᱠᱤ ᱛᱚ ᱚᱱᱟᱛᱮ ᱟᱨᱠᱤ ᱟᱹᱞᱤᱧ ᱫᱚᱞᱤᱧ ᱢᱟᱱᱮ ᱠᱟᱹᱢᱤ ᱠᱚᱫᱚᱞᱤᱧ ᱪᱟᱞᱟᱣ ᱫᱚᱞᱤᱧ ᱪᱟᱞᱟᱣ ᱵᱟᱲᱟᱜ ᱜᱮᱭᱟ ᱛᱟᱦᱚᱞᱮ ᱛᱚ ᱟᱹᱵᱤᱱ ᱟᱵᱤᱱ ᱫᱚ ᱢᱟᱱᱮ ᱪᱟᱥ ᱠᱟᱹᱢᱤ ᱠᱚᱨᱮ ᱫᱚ ᱪᱟᱞᱟᱣ ᱵᱟᱲᱟᱜ ᱜᱮᱭᱟᱵᱤᱱ ᱥᱮ ᱵᱟᱵᱤᱱ ᱪᱟᱞᱟᱣ ᱵᱟᱲᱟᱜ ᱜᱮᱭᱟ᱾
ᱞᱟᱦᱟ ᱛᱮᱫᱚ ᱵᱟᱝ ᱪᱟᱞᱟᱜ ᱦᱩᱭᱩᱜ ᱠᱟᱱ ᱛᱟᱦᱮᱸ ᱱᱮᱥ ᱜᱮ ᱱᱚᱜᱚᱭ ᱠᱟᱹᱴᱤᱡ ᱪᱟᱞᱟᱜ ᱦᱩᱭᱩᱜ ᱠᱟᱱᱟ᱾ ᱩᱱᱟᱹᱜ ᱫᱤᱱ ᱫᱚ ᱵᱟᱝ ᱠᱟᱹᱢᱤ ᱵᱟᱲᱟ ᱦᱩᱭ ᱠᱟᱱ ᱛᱟᱦᱮᱸᱫ ᱱᱮᱥ ᱦᱟᱯᱮ ᱠᱟᱹᱴᱤᱡ ᱚᱲᱟᱜ ᱨᱮ ᱢᱮᱱᱟᱜ ᱞᱤᱧ ᱛᱮ ᱪᱟᱞᱟᱣ ᱵᱟᱲᱟᱜ ᱦᱩᱭᱩᱜ ᱠᱟᱱᱟ᱾
ᱟᱪᱪᱷᱟ, ᱟᱪᱪᱷᱟ᱾
ᱦᱩᱸ᱾
ᱦᱩᱸ ᱟᱹᱰᱤ ᱱᱟᱯᱟᱭ᱾ ᱟᱹᱞᱤᱧ ᱦᱚᱸ ᱟᱨᱠᱤ ᱚᱱᱠᱟ ᱫᱚ ᱚᱲᱟᱜ ᱠᱚᱨᱮᱫ ᱫᱚ ᱵᱟᱝ ᱞᱤᱧ ᱛᱟᱦᱮᱸ ᱵᱟᱲᱟᱜ ᱜᱮᱭᱟ᱾ᱟᱫᱚ ᱚᱱᱠᱟ ᱪᱟᱥ ᱠᱟᱹᱢᱤ ᱥᱚᱢᱚᱭ ᱫᱚ ᱚᱲᱟᱜ ᱠᱚᱨᱮ ᱟᱨᱠᱤ ᱜᱚᱲᱚ ᱞᱟᱹᱜᱤᱫ ᱜᱚᱲᱚ ᱞᱮᱠᱟ ᱟᱨᱠᱤ ᱞᱟᱹᱭ ᱵᱟᱲᱟ ᱜᱮ ᱚᱲᱟᱜ ᱠᱚ ᱦᱮᱡ ᱵᱟᱲᱟ ᱜᱮ ᱛᱚᱠᱷᱚᱱ ᱫᱚ ᱟᱨᱠᱤ᱾ ᱟᱫᱚ ᱱᱤᱡᱮᱨ ᱠᱚ ᱱᱤᱡᱮ ᱠᱚᱣᱟᱜ ᱪᱟᱥ ᱜᱮᱛᱚ ᱟᱫᱚ ᱱᱤᱡᱮ ᱠᱚ ᱡᱩᱫᱤᱢ ᱪᱷᱩᱴᱟᱹᱣ ᱞᱮᱱ ᱠᱷᱟᱱ ᱡᱮ ᱟᱵᱚ ᱡᱮᱢᱚᱱ ᱟᱵᱚ ᱫᱚ ᱦᱟᱨᱟ ᱨᱟᱠᱟᱵ ᱡᱩᱣᱟᱹᱱ ᱠᱚᱲᱟ ᱜᱤᱫᱽᱨᱟᱹ ᱫᱚ ᱢᱟᱱᱮ ᱩᱱᱟᱹᱜ ᱫᱚ ᱵᱟᱵᱚᱱ ᱵᱟᱲᱟᱭᱟ ᱠᱟᱹᱢᱤ ᱦᱚᱨᱟ ᱠᱚ ᱮᱸᱰᱮᱠᱷᱟᱱ ᱡᱩᱫᱤ ᱵᱚᱱ ᱜᱚᱲᱚ ᱢᱚᱲᱚᱜ ᱠᱷᱟᱱ ᱠᱟᱹᱴᱤᱡ ᱠᱟᱹᱢᱤ ᱦᱚᱨᱟ ᱠᱚ ᱦᱚᱸ ᱵᱚᱱ ᱥᱮᱲᱟᱭᱟ ᱥᱮ ᱯᱚᱨᱚᱵᱚᱨᱛᱤ ᱠᱟᱞ ᱨᱮ ᱱᱟᱯᱟᱭᱚᱜ-ᱟ ᱵᱚᱱ ᱠᱟᱹᱢᱤ ᱠᱚ᱾ ᱟᱵᱚᱣᱟᱜ ᱠᱟᱹᱢᱤ ᱨᱮᱫᱚ ᱢᱟᱱᱮ ᱯᱚᱭᱥᱟ ᱠᱚ ᱦᱚᱲ ᱠᱚ ᱞᱟᱜᱟᱣ ᱞᱮᱠᱷᱟᱱ ᱞᱟᱠ ᱠᱷᱚᱨᱪᱟᱜ-ᱟ ᱥᱮ᱾ ᱱᱤᱡᱮ ᱠᱚ ᱡᱟᱦᱟ ᱞᱮᱠᱟᱢ ᱠᱟᱹᱢᱤ, ᱠᱟᱹᱢᱤᱢ ᱜᱟᱱ ᱨᱮᱦᱚᱸ ᱵᱷᱟᱜᱤ ᱟᱨ ᱵᱟᱢ ᱜᱟᱱ ᱵᱷᱟᱜᱤ ᱟᱨᱠᱤ ᱥᱮᱰᱟ ᱛᱚ ᱦᱳᱭᱳᱜ-ᱟ ᱱᱤᱭᱟᱹ ᱠᱟᱨᱚᱱ ᱛᱮ ᱟᱨᱠᱤ᱾
ᱦᱳᱭ ᱦᱮᱸ ᱫᱚ ᱟᱵᱚ ᱫᱚ ᱠᱟᱨᱚᱱ ᱱᱚᱣᱟ ᱫᱚ ᱟᱨ ᱡᱮ ᱵᱟᱝ ᱥᱮᱲᱟ ᱞᱮᱠᱷᱟᱡ ᱛᱟᱨ ᱵᱟᱝ ᱦᱩᱭᱩᱜ ᱛᱟᱵᱚᱱᱟ ᱫᱚ ᱫᱚᱨᱠᱟᱨ ᱠᱟᱱ ᱛᱟᱵᱚᱱᱟ ᱜᱮᱭᱟ ᱥᱮᱲᱟ ᱫᱚ᱾ ᱱᱚᱣᱟ ᱫᱚ ᱱᱤᱡᱮ ᱦᱚᱸ ᱛᱚ ᱯᱚᱨᱚᱵᱚᱨᱛᱤ ᱨᱮ ᱵᱮᱵᱚᱦᱟᱨ ᱢᱟᱱᱮ ᱪᱟᱥ ᱠᱟᱹᱢᱤ ᱦᱩᱭᱩᱜ ᱜᱮᱭᱟ᱾ ᱟᱵᱮᱱ ᱱᱚᱸᱜ-ᱚᱭ ᱡᱮᱢᱚᱱ ᱡᱟᱦᱟᱭ ᱜᱮ ᱡᱟᱦᱟᱱᱟᱜ ᱜᱮ᱾ ᱡᱩᱫᱤ ᱡᱟᱦᱱᱟᱜ ᱤᱭᱟᱹ ᱨᱮᱵᱮᱱ ᱥᱮᱱ ᱱᱟ ᱡᱚᱵ ᱠᱚᱨᱮ ᱦᱚᱸ ᱛᱟ. ᱣ ᱛᱚ ᱟᱵᱮᱱ ᱛᱚ ᱱᱚᱣᱟ ᱪᱟᱥᱮᱨ ᱠᱟᱹᱢᱤ ᱠᱟᱹᱢᱤ ᱫᱚ ᱟᱨ ᱵᱟᱵᱮᱱ ᱵᱟᱹᱜᱤᱭᱟ ᱥᱮ ᱦᱟᱸᱜ᱾ ᱟᱵᱤᱱ ᱠᱤ ᱪᱟᱥ ᱠᱟᱹᱢᱤ ᱦᱟᱸᱜ ᱵᱤᱱ ᱵᱟᱹᱜᱤ ᱜᱮᱭᱟ᱾ ᱠᱟᱹᱢᱤ ᱫᱚ ᱵᱟᱵᱤᱱ ᱵᱟᱹᱜᱤ ᱜᱮᱭᱟ ᱛᱟ. ᱣ ᱛᱚ ᱟᱵᱮᱱ ᱫᱚ᱾ ᱚᱱᱟ ᱛᱚ ᱧᱮᱞ ᱦᱚᱸ ᱵᱟᱵᱮᱱ ᱜᱟᱱᱚᱜ ᱜᱮᱭᱟ ᱥᱮ ᱡᱮ ᱱᱚᱣᱟ ᱫᱚ ᱱᱚᱝᱠᱟ ᱦᱩᱭᱩᱜ-ᱟ᱾ ᱱᱚᱝᱠᱟᱭ ᱦᱩᱭᱩᱜ-ᱟ ᱚᱱᱟ ᱦᱚᱸ ᱡᱩᱫᱤ ᱵᱟᱵᱮᱱ ᱵᱟᱲᱟᱭ ᱠᱟᱜ-ᱟ ᱛᱟᱞᱦᱮ᱾ ᱢᱩᱱᱤᱥ ᱦᱚᱸ ᱟᱵᱮᱱ ᱢᱩᱱᱤᱥ ᱠᱚ ᱪᱤᱠᱟᱹ ᱛᱮ ᱥᱮ ᱪᱮᱫ ᱠᱟᱹᱢᱤ ᱵᱮᱱ ᱵᱟᱛᱞᱟᱣ ᱠᱚᱜ-ᱟ ᱚᱱᱟ ᱦᱚᱸ ᱛᱚ ᱢᱤᱫᱴᱤᱡ ᱵᱟᱲᱟᱭ ᱨᱮᱱᱟᱜ ᱫᱚᱨ ᱠᱟᱨ ᱢᱮᱱᱟᱜ-ᱟ ᱥᱮ ᱱᱚᱣᱟ ᱠᱚᱫᱚ᱾ ᱟᱫᱚ ᱚᱱᱟ ᱛᱮᱞᱤᱧ ᱢᱮᱱᱫᱟ ᱱᱚᱣᱟ ᱠᱚᱫᱚ ᱵᱟᱲᱟᱭ ᱜᱮ ᱞᱟᱹᱠᱛᱤ ᱠᱟᱱ ᱜᱮᱭᱟ ᱾
ᱦᱮᱸ, ᱦᱮᱸ ᱟᱫᱚ ᱡᱮᱦᱮᱛᱩ ᱟᱵᱚ ᱥᱟᱱᱟᱢ ᱥᱟᱱᱛᱟᱲ ᱦᱚᱲ ᱠᱚᱣᱟᱜ ᱜᱮ ᱟᱨᱠᱤ ᱢᱟᱱᱮ ᱡᱚᱢᱤ ᱡᱟᱭᱜᱟ ᱥᱮ ᱠᱷᱮᱛ ᱠᱚᱫᱚ ᱟᱨᱠᱤ ᱥᱟᱱᱟᱢ ᱦᱚᱲᱟᱜ ᱜᱮ ᱢᱮᱱᱟᱜ ᱛᱟᱵᱚᱱᱟ᱾ ᱛᱚ ᱱᱚᱣᱟ ᱠᱟᱨᱚᱱ ᱛᱮ ᱟᱨᱠᱤ ᱟᱵᱚ ᱫᱚ ᱪᱟᱥ ᱠᱟᱹᱢᱤ ᱫᱚ ᱥᱮᱲᱟ ᱞᱮᱠᱷᱟᱱ ᱫᱚ ᱱᱟᱯᱟᱭ ᱜᱮ ᱱᱟᱯ ᱯᱟᱭ ᱠᱚᱜ ᱜᱮᱭᱟ᱾ ᱛᱚ ᱚᱱᱟ ᱛᱮ ᱟᱨᱠᱤ ᱦᱮᱸ, ᱦᱮᱸ ᱡᱩᱫᱤ ᱪᱟᱹᱠᱨᱤ ᱵᱟᱹᱠᱨᱤ ᱡᱟᱦᱟᱭ ᱦᱚᱲ ᱠᱚ ᱧᱟᱢ ᱠᱮᱫ ᱨᱮᱦᱚᱸ ᱟᱨᱠᱤ᱾ ᱛᱚ ᱡᱟᱦᱟᱭ ᱟᱜ ᱟᱠᱚᱣᱟᱜ ᱱᱤᱡᱮᱨᱟᱜ ᱚᱲᱟᱜ ᱨᱮᱱᱟᱜ ᱠᱷᱮᱛ ᱠᱚ ᱢᱮᱱᱟᱜ-ᱟ᱾ ᱛᱚ ᱱᱚᱣᱟ ᱠᱚᱨᱮ ᱫᱚ ᱡᱩᱫᱤ ᱠᱟᱹᱴᱤᱡ ᱮ ᱜᱚᱲᱚᱜ-ᱟ ᱛᱚ ᱟᱭᱟᱜ ᱯᱚᱭᱥᱟᱹ ᱴᱟᱠᱟ ᱯᱚᱭᱥᱟᱹ ᱜᱮ ᱛᱚ ᱟᱨᱚ ᱵᱤᱥᱤ ᱡᱟᱹᱥᱛᱤ ᱧᱚᱜ ᱦᱳᱭᱳᱜ-ᱟ ᱥᱮ ᱛᱚ ᱦᱮᱸ ᱦᱮᱸ᱾ ᱦᱮᱸ ᱟᱵᱚ ᱪᱟᱹᱠᱨᱤᱭᱟ ᱵᱚᱱ ᱴᱟᱠᱟ ᱯᱚᱭᱥᱟ ᱞᱟᱹᱜᱤᱫ ᱟᱨ ᱠᱟᱹᱢᱤ ᱵᱟᱲᱟ ᱦᱚᱸ ᱟᱨᱠᱤ ᱡᱚᱛᱚ ᱜᱮ ᱟᱨᱠᱤ ᱴᱟᱠᱟ ᱯᱚᱭᱥᱟᱭ ᱞᱟᱜᱤᱡ ᱜᱮᱛᱚ ᱚᱱᱟ ᱜᱮ ᱟᱨᱠᱤ ᱢᱟᱱᱮ ᱟᱹᱰᱤ ᱜᱟᱱ ᱜᱮ ᱱᱟᱯᱟᱭ ᱠᱚᱜ-ᱟ ᱟᱨᱠᱤ ᱟᱹᱞᱤᱧᱟᱜ ᱢᱮᱱ ᱛᱮᱫᱚ᱾
ᱦᱮᱸ ᱦᱳᱭ ᱜᱚᱝᱠᱮ ᱱᱚᱣᱟ ᱫᱚ ᱥᱟᱹᱨᱤ ᱠᱟᱛᱷᱟ ᱠᱟᱱ ᱜᱮ ᱧᱮᱞ ᱵᱮᱱ ᱱᱚᱣᱟ ᱠᱚ ᱛᱮ ᱫᱤᱠ ᱫᱤᱭᱮ ᱛᱮᱜᱮ ᱛᱚ ᱟᱵᱚ ᱫᱚ ᱴᱟᱠᱟ ᱯᱚᱭᱥᱟᱹ ᱨᱚᱡᱽᱠᱟᱨ ᱨᱮᱱᱟᱜ ᱫᱚ ᱮᱠᱢᱟᱛᱨᱚ ᱩᱯᱟᱹᱭ ᱛᱟᱵᱚᱱ᱾ ᱮᱴᱟᱜ ᱠᱤᱪᱷᱩ ᱫᱚ ᱟᱨ ᱟᱵᱚᱣᱟᱜ ᱫᱚ ᱩᱱᱟᱹᱜ ᱮᱠᱴᱟ ᱛᱚ ᱵᱟᱹᱱᱩᱜ ᱛᱟᱵᱚᱱᱟ ᱥᱮ ᱡᱮ ᱮᱴᱟᱜ ᱦᱚᱲ ᱠᱚ ᱞᱮᱠᱟ ᱥᱮ ᱵᱤᱡᱽᱱᱮᱥ ᱠᱚ ᱡᱟᱦᱟ ᱱᱟᱜ ᱠᱚ ᱚᱱᱠᱟ ᱛᱚ ᱟᱨ ᱵᱟᱹᱱᱩᱜ ᱛᱟᱵᱚᱱᱟ᱾
ᱦᱩᱸ᱾
ᱱᱚᱸᱜ-ᱚᱭ ᱡᱟᱦᱟ ᱛᱤᱱᱟᱹᱜ ᱪᱟᱥ ᱵᱟᱥ ᱠᱟᱛᱮᱜ ᱜᱮ ᱟᱵᱚᱣᱟᱜ ᱫᱚ ᱴᱟᱠᱟ ᱨᱳᱡᱽᱠᱟᱨ ᱨᱮᱱᱟᱜ ᱤᱱᱠᱟᱢ ᱛᱟᱵᱚᱱ ᱫᱚ᱾ ᱱᱚᱣᱟ ᱜᱮ ᱱᱚᱣᱟ ᱛᱮᱜᱮ ᱟᱵᱚᱣᱟᱜ ᱥᱚᱝ ᱚᱲᱟᱜ ᱥᱚᱝᱥᱟᱨ ᱪᱟᱞᱟᱜ-ᱟ᱾ ᱥᱮ ᱡᱚᱛᱚ ᱠᱤᱪᱷᱩ ᱜᱮ ᱱᱚ ᱱᱚᱣᱟ ᱨᱮᱜᱮ᱾ ᱟᱫᱚ ᱚᱱᱟ ᱦᱚᱛᱮᱛᱮ ᱡᱚᱛᱚ ᱦᱚᱲᱜᱮ ᱥᱮᱬᱟ ᱫᱚᱨᱠᱟᱨ ᱱᱚᱣᱟ ᱫᱚ ᱠᱟᱨᱚᱱ ᱡᱟᱦᱟᱸ ᱛᱤᱥ ᱦᱤᱞᱚᱜ ᱵᱟᱝ ᱡᱟᱦᱟᱸ ᱛᱤᱥ ᱫᱚ ᱞᱟᱜᱟᱜ ᱛᱟᱵᱮᱱ ᱜᱮᱭᱟ- ᱟᱵᱤᱱ ᱡᱩᱫᱤ ᱵᱟᱵᱤᱱ ᱥᱮᱬᱟ ᱠᱟᱜᱼᱟ ᱛᱟᱦᱚᱞᱮ ᱟᱵᱮᱱ ᱨᱮᱱ ᱜᱤᱫᱟᱹᱨ ᱡᱚ ᱛᱚᱦᱞᱮ ᱪᱤᱠᱟᱹᱛᱮᱵᱮᱱ ᱥᱮᱬᱟᱭᱟᱭᱟ ᱩᱱᱤ ᱡᱩᱫᱤ ᱡᱟᱦᱟᱸ ᱛᱤᱥ ᱦᱚᱭᱛᱚ ᱵᱟᱭ ᱪᱤᱠᱟᱹ ᱫᱟᱲᱮᱭᱟᱫᱟ᱾ ᱛᱟᱦᱚᱞᱮ ᱩᱱᱤ ᱛᱚᱦᱞᱮ ᱪᱤᱠᱟᱹᱛᱮᱵᱮᱱ ᱥᱮᱬᱟ ᱟᱭᱟ? ᱚᱱᱟᱛᱮ ᱢᱤᱫᱴᱤᱡ ᱵᱮᱯᱟᱨ ᱵᱮᱯᱟᱨ ᱢᱮᱱᱟᱜᱼᱟ ᱥᱮ, ᱡᱩᱫᱤ ᱟᱵᱮᱱ ᱜᱮ ᱵᱟᱵᱮᱱ ᱫᱟᱲᱮᱭᱟᱜ ᱛᱟᱦᱚᱞᱮ ᱟᱵᱮᱱ ᱨᱮᱱ ᱜᱤᱫᱟᱹᱨ ᱦᱚᱸᱫᱚ ᱪᱮᱫ ᱮ ᱥᱮᱬᱟᱭᱟ ᱵᱟᱠᱷᱟᱡ ᱫᱚ- ᱥᱮ ᱚᱱᱠᱟ ᱠᱟᱛᱮ ᱜᱮᱫᱚ ᱥᱮᱭ ᱚᱱᱟ ᱛᱮ ᱫᱚ ᱱᱚᱶᱟ ᱫᱚ ᱥᱮᱬᱟ ᱠᱟᱱ ᱜᱮᱭᱟ ᱡᱮ ᱤᱧᱫᱚ ᱤᱧᱫᱚ ᱡᱟᱦᱟᱱᱟᱜ ᱤᱧ ᱠᱟᱹᱢᱤᱧ ᱧᱟᱢ ᱠᱮᱫᱟ ᱛᱟᱹᱣ ᱤᱧ ᱫᱚ ᱥᱮᱬᱟ ᱠᱟᱜ ᱦᱩᱭᱩᱜ ᱛᱤᱧᱟᱹ ᱠᱟᱨᱚᱱ ᱱᱤᱡᱮᱨ ᱜᱤᱫᱟᱹᱨ ᱯᱟᱥᱮᱡ ᱡᱟᱦᱟᱱᱟᱜ ᱵᱟᱭ ᱪᱤᱠᱟᱹ ᱫᱟᱲᱮᱭᱟᱜ᱾ ᱛᱟᱦᱚᱞᱮ ᱩᱱᱤ ᱦᱚᱛᱚ ᱚᱱᱟ ᱫᱚᱭ ᱥᱮᱬᱟ ᱠᱟᱜ ᱢᱟ᱾ ᱟᱨ ᱟᱹᱞᱤᱧ ᱞᱤᱧ ᱥᱮᱬᱟ ᱠᱟᱫᱟ ᱛᱚᱵᱮ ᱛᱞᱤᱧ ᱥᱮᱬᱟ ᱟᱭᱟ᱾ ᱡᱩᱫᱤ ᱟᱹᱞᱤᱧ ᱜᱮ ᱡᱩᱫᱤ ᱵᱟᱹᱞᱤᱧ ᱵᱟᱲᱟᱭᱟ ᱛᱟᱦᱚᱞᱮ ᱪᱤᱠᱟᱹ ᱛᱮᱞᱤᱧ ᱥᱮᱬᱟᱭ? ᱟᱫᱚ ᱚᱱᱟᱛᱮᱞᱤᱧ ᱢᱟᱱᱮ ᱱᱚᱣᱟ ᱫᱚ ᱥᱮᱬᱟ ᱠᱟᱜ ᱫᱚᱨᱠᱟᱨ ᱠᱟᱱ ᱜᱮᱭᱟ ᱡᱚᱛᱚ ᱦᱚᱲᱟᱜ ᱜᱮ-
ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱫᱚᱵᱚᱱ ᱞᱟᱹᱭᱫᱟ ᱱᱚᱜᱼᱚᱭ ᱡᱟᱦᱟᱸ ᱠᱟᱛᱷᱟ ᱞᱟᱹᱭ ᱞᱟᱹᱭ ᱠᱮᱫᱟᱵᱤᱱ ᱟᱨᱠᱤ ᱡᱩᱫᱤ ᱟᱹᱵᱤᱱ ᱵᱚᱱ ᱵᱟᱲᱟᱭᱟ ᱟᱵᱤᱱ ᱨᱮᱱ ᱜᱤᱫᱽᱨᱟᱹ ᱪᱤᱠᱟᱹᱛᱮ ᱥᱮᱬᱟᱭᱟ᱾ ᱛᱚ ᱚᱱᱟᱛᱮ ᱡᱮ ᱚᱱᱟ ᱚᱱᱟ ᱛᱮᱜᱮ ᱟᱨᱠᱤ ᱚᱱᱟ ᱠᱚ ᱥᱮᱬᱟ ᱢᱟᱱᱮ ᱠᱟᱹᱢᱤ ᱦᱚᱨᱟ ᱠᱚᱫᱚ ᱱᱤᱡᱮ ᱡᱩᱫᱤ ᱵᱚᱱ ᱥᱮᱬᱟ ᱫᱟᱲᱮᱭᱟᱜᱼᱟ᱾ ᱛᱳ ᱟᱵᱚᱨᱮᱱ ᱡᱟᱦᱟᱸᱭ ᱟᱵᱚᱨᱮᱱ ᱜᱤᱫᱽᱨᱟᱹ ᱠᱚ ᱥᱮ ᱟᱵᱚ ᱠᱟᱠᱟ ᱡᱮᱴᱷᱟ ᱠᱚᱨᱮᱱ ᱡᱟᱦᱟᱸᱭ ᱜᱤᱫᱽᱨᱟᱹ ᱠᱚ ᱢᱮᱱᱟᱜ ᱩᱱᱠᱩ ᱩᱱ ᱠᱟᱹᱴᱤᱡ ᱵᱚᱱ ᱢᱮᱱ ᱫᱟᱲᱮᱭᱟᱠᱚᱣᱟ ᱡᱮ ᱵᱟᱹᱵᱩ ᱱᱚᱣᱟ ᱠᱚᱫᱚ ᱱᱚᱝᱠᱟ ᱠᱟᱹᱢᱤ ᱵᱟᱲᱟ ᱦᱩᱭᱩᱜᱼᱟ᱾ ᱟᱨ ᱡᱩᱫᱤ ᱟᱵᱚ ᱜᱮ ᱵᱟᱵᱚᱱ ᱵᱟᱲᱟᱭᱟ ᱥᱮ ᱟᱵᱚᱜᱮ ᱠᱟᱹᱢᱤ ᱦᱚᱨᱟ ᱵᱟᱵᱚᱱ ᱵᱟᱲᱟᱭᱟ ᱛᱚ ᱟᱵᱚᱨᱮᱱ ᱜᱤᱫᱽᱨᱟᱹ ᱪᱮᱫ ᱵᱚᱱ ᱥᱮᱬᱟᱣᱟᱠᱚᱣᱟ᱾ ᱛᱚ ᱱᱚᱣᱟ ᱢᱟ ᱱᱤᱡᱮ ᱢᱟ ᱟᱜ ᱞᱟᱦᱟ ᱢᱟᱲᱟᱝ ᱥᱮᱬᱟ ᱫᱚᱨᱠᱟᱨ᱾ ᱟᱵᱟᱨ ᱢᱤᱫᱴᱟᱝ ᱡᱤᱱᱤᱥ ᱦᱩᱭᱩᱜ ᱠᱟᱱᱟ ᱡᱮ ᱟᱢ ᱟᱭᱳ ᱵᱟᱵᱟ ᱡᱟᱦᱟᱸ ᱞᱮᱠᱟᱢ ᱵᱮᱱᱟᱜᱼᱟ ᱜᱤᱫᱽᱨᱟᱹ ᱠᱚᱦᱚᱸ ᱴᱷᱤᱠ ᱚᱱᱠᱟ ᱧᱚᱜ ᱴᱟᱭᱤᱯ ᱜᱮᱠᱚ ᱵᱮᱱᱟᱜ ᱜᱮᱭᱟ ᱥᱮ- ᱟᱫᱚ ᱟᱭᱳᱵᱟᱵᱟ ᱡᱚᱫᱤ ᱠᱟᱹᱢᱤ ᱠᱚᱨᱮᱱ ᱟᱢ ᱚᱱᱠᱟ ᱰᱷᱮᱨᱚ ᱟᱢ ᱥᱮ ᱠᱟᱹᱢᱤ ᱦᱚᱨᱟ ᱠᱚ ᱵᱟᱢ ᱪᱟᱞᱟᱜᱼᱟ ᱛᱚ ᱟᱵᱚᱨᱮᱱ ᱜᱤᱫᱽᱨᱟᱹ ᱦᱚᱸ ᱡᱚᱠᱷᱚᱱ ᱦᱟᱨᱟ ᱵᱩᱨᱩ ᱠᱟᱛᱮᱜ ᱟᱨᱠᱤ ᱩᱱᱠᱩ ᱦᱚᱸ ᱟᱢ ᱡᱮᱢᱚᱱ ᱢᱟᱱᱮ ᱯᱷᱟᱸᱠᱤᱢ ᱢᱟᱨᱟᱣ ᱠᱟᱫᱟ ᱟᱢᱟᱜ ᱵᱚᱭᱮᱥ- ᱯᱷᱮᱥᱤᱞᱤᱴᱤ ᱩᱱᱠᱩ ᱦᱚᱸ ᱚᱱᱠᱟᱱ ᱧᱚᱜ ᱜᱮ ᱵᱤᱥᱤ ᱠᱚ ᱤᱫᱤᱭᱤᱭᱟ ᱠᱚᱫᱚ ᱞᱟᱹᱭ ᱵᱟᱲᱟᱭ ᱜᱮᱭᱟ ᱡᱮ ᱟᱢᱨᱮᱱ ᱜᱤᱫᱽᱨᱟᱹ ᱪᱮᱫ ᱞᱮᱠᱟ ᱟᱢᱦᱚᱸ ᱚᱱᱠᱟᱜᱮ ᱟᱨᱠᱤ ᱱᱚᱝᱠᱟ ᱧᱚᱜ ᱜᱮ ᱵᱮᱥᱤᱨ ᱵᱷᱟᱜ ᱟᱨᱠᱤ ᱟᱹᱛᱩ ᱚᱲᱟᱜ ᱠᱚᱨᱮ ᱟᱨᱠ ᱟᱸᱡᱚᱢ ᱵᱟᱲᱟᱜ ᱜᱮᱭᱟ᱾ ᱛᱚ ᱚᱱᱟᱛᱮ ᱟᱹᱞᱤᱧᱟᱜ ᱟᱹᱞᱤᱧᱟᱜ ᱢᱮᱱ ᱵᱟᱲᱟ ᱦᱚᱸ ᱟᱨᱠᱤ ᱡᱮ ᱱᱚᱜᱼᱚᱭ ᱡᱟᱦᱟᱸ ᱟᱵᱚᱣᱟᱜ ᱢᱟᱱᱮ ᱪᱟᱥ ᱠᱟᱹᱢᱤ ᱫᱚ ᱞᱟᱹᱭ ᱜᱟᱱᱚᱜᱼᱟ ᱡᱮ ᱟᱵᱚᱣᱟᱜ ᱱᱚᱣᱟ ᱫᱚ ᱥᱟᱶ ᱥᱟᱱᱛᱟᱲ ᱥᱚᱢᱟᱡᱽ ᱨᱮᱱᱟᱜ ᱢᱤᱫᱴᱟᱝ ᱠᱟᱹᱢᱤ ᱞᱮᱠᱟᱜᱮ ᱡᱮᱢᱚᱱ ᱠᱟᱹᱢᱤ ᱦᱚᱨᱟ ᱠᱚ ᱦᱩᱭᱩᱜᱼᱟ ᱵᱟᱯᱞᱟ ᱚᱲᱟᱜ ᱠᱚᱨᱮ ᱴᱷᱤᱠ ᱚᱱᱠᱟᱜᱮ ᱱᱚᱣᱟ ᱯᱨᱚᱛᱤ ᱵᱚᱪᱷᱚᱨ ᱜᱮ ᱟᱨᱠᱤ ᱢᱟᱱᱮ ᱟᱵᱚᱣᱟᱜ ᱫᱚ ᱱᱚᱣᱟ ᱫᱚ ᱞᱟᱜᱟᱜ ᱜᱮᱛᱟᱵᱚᱱᱟ᱾ ᱛᱚ ᱚᱱᱟᱛᱮ ᱱᱚᱜᱟᱱ ᱠᱚ ᱠᱟᱹᱢᱤ ᱦᱚᱨᱟ ᱠᱚᱫᱚ ᱴᱷᱤᱠ ᱚᱱᱮ ᱠᱟ ᱢᱚᱱᱮ ᱠᱟᱛᱮ ᱡᱮ ᱱᱚᱣᱟ ᱫᱚ ᱟᱞᱮᱭᱟᱜ ᱫᱚ ᱠᱟᱹᱢᱤ ᱦᱚᱨᱟ ᱫᱚ ᱵᱟᱝ ᱚᱱᱟ ᱫᱚ ᱢᱤᱫᱴᱟᱝ ᱟᱞᱮᱭᱟᱜ ᱤᱭᱟᱹ ᱠᱟᱱ ᱫᱚ ᱩᱨᱩᱢ ᱠᱟᱱ ᱛᱟᱞᱮᱭᱟ ᱡᱮ ᱟᱞᱮ ᱫᱚ ᱪᱟᱥᱵᱟᱥ ᱠᱟᱛᱮ- ᱡᱚᱢᱟ ᱱᱚᱣᱟ ᱫᱚ ᱟᱵᱚ ᱥᱟᱶ ᱥᱟᱶᱛᱟ ᱥᱟᱱᱛᱟᱲ ᱠᱚᱣᱟᱜ ᱫᱚ ᱢᱤᱫᱴᱟᱝ ᱢᱟᱱᱮ ᱩᱯᱨᱩᱢ ᱠᱟᱱᱟ ᱡᱮ ᱱᱤᱛᱚᱜ- ᱢᱤᱫᱴᱟᱝ ᱯᱟᱹᱦᱤᱞ ᱠᱷᱚᱱᱜᱮ ᱪᱟᱥᱵᱟᱥ ᱠᱟᱛᱮᱮᱫ ᱠᱚ ᱡᱚᱢᱟ ᱟᱨᱠᱤ ᱱᱚᱝᱠᱟᱱ ᱫᱷᱚᱨᱚᱱᱟᱜ᱾ ᱠᱟᱹᱦ
ᱦᱮᱸ,
ᱦᱮᱸ
ᱧᱩᱸᱟᱸᱱᱚᱣᱟ ᱠᱚᱜᱮ ᱟᱵᱚᱣᱟᱜ ᱫᱚ, ᱢᱟᱱᱮ ᱡᱚᱛᱚ ᱱᱚᱜᱼᱚᱱᱟ, ᱜᱮᱛᱟᱵᱩ ᱥᱟᱱᱛᱟᱲ ᱦᱚᱲᱟᱜ ᱫᱚ, ᱢᱟᱱᱮ ᱮᱦᱚᱵ ᱩᱯᱩᱨᱩᱢ ᱫᱚᱭ᱾ ᱪᱮᱫ ᱱᱚᱣᱟ ᱟᱛᱮᱫ ᱜᱮ, ᱱᱩᱠᱩ ᱧᱮᱞᱵᱱ ᱟᱵᱮᱱ ᱱᱚᱣᱟ ᱡᱩᱫᱤ, ᱟᱵᱚ ᱡᱩᱫᱤ ᱵᱟᱵᱚᱱ ᱪᱟᱥᱟ᱾ ᱱᱚᱣᱟ ᱦᱚᱛᱮᱫ ᱛᱮ ᱢᱟᱱᱮ, ᱛᱤᱱᱟᱹᱜ ᱦᱚᱲᱟᱜ ᱚᱥᱩᱵᱤᱫᱷᱟ᱾ ᱢᱟᱱᱮ ᱪᱤᱱᱛᱟᱹ ᱞᱮᱠᱷᱟᱡ᱾ ᱠᱟᱨᱚᱱ ᱟᱵᱚ ᱜᱮᱛᱚ, ᱢᱟᱱᱮ ᱢᱟᱱᱮ ᱡᱚᱢᱟᱜ ᱫᱚᱵᱚᱱ ᱮᱢᱟ ᱟᱠᱠᱚ ᱠᱟᱱᱟ, ᱡᱚᱛᱚ ᱦᱚᱲ᱾ ᱱᱚᱜᱼᱚᱭ ᱟᱵᱚ ᱵᱚᱱ ᱪᱟᱥᱫᱟ, ᱟᱵᱚᱣᱟᱜ-ᱟ ᱨᱮᱜᱮᱛᱮ ᱛᱚ ᱟᱠᱷᱨᱤᱧ ᱠᱟᱛᱮᱫ ᱜᱮᱛᱚ, ᱵᱟᱡᱟᱨ ᱥᱟᱦᱟᱨ ᱨᱮ ᱪᱟᱞᱟᱜ ᱠᱟᱱᱟ᱾
ᱦᱮᱸ, ᱦᱮᱸ, ᱦᱮᱸ᱾
ᱟᱨ ᱡᱩᱫᱤ ᱚᱠᱚᱭ ᱦᱚᱸ ᱡᱩᱫᱤ ᱵᱟᱵᱚᱱ ᱪᱟᱥᱟ, ᱡᱚᱛᱚ ᱦᱚᱲ ᱵᱚᱱ ᱦᱤᱲᱤᱧ ᱪᱟᱵᱟᱭᱟ᱾
ᱦᱮᱸ
ᱛᱮ ᱡᱚᱛᱚ ᱦᱚᱲᱜᱮ ᱟᱵᱚ ᱢᱟ ᱵᱟᱵᱚᱱ ᱧᱟᱢ, ᱥᱟᱶᱛᱮ ᱟᱨ ᱦᱚᱸ ᱮᱴᱟᱜ ᱦᱚᱲ ᱦᱚᱸ ᱵᱟᱠᱚ ᱧᱟᱢᱟ᱾
ᱦᱩᱸ
ᱟᱫᱚ ᱚᱱᱟ ᱛᱮᱜᱮ ᱱᱚᱣᱟ ᱠᱚᱫᱚ, ᱵᱟᱲᱟᱭ ᱠᱟᱜ ᱞᱟᱹᱠᱛᱤ ᱠᱟᱱ ᱛᱟᱵᱚᱱᱟ᱾ ᱡᱚᱛᱚ ᱜᱮ ᱦᱩᱸ᱾
ᱟᱫᱚ ᱚᱱᱟᱛᱮ ᱟᱹᱞᱤᱧ ᱦᱚᱸᱞᱤᱧ ᱞᱟᱹᱭᱟ ᱡᱮ, ᱱᱚᱜᱼᱚᱭ ᱡᱟᱦᱟᱸ ᱟᱵᱚ ᱫᱚ, ᱢᱟᱱᱮ ᱟᱵᱚᱣᱟᱜ ᱥᱟᱶᱛᱟ ᱥᱚᱢᱟᱡᱽ ᱨᱮ, ᱟᱵᱚᱣᱟᱜ ᱢᱟᱱᱮ ᱩᱯᱨᱩᱢ ᱥᱮ, ᱱᱚᱣᱟ ᱟᱵᱚ ᱵᱷᱟᱨᱚᱛ ᱫᱤᱥᱚᱢ ᱨᱮ, ᱟᱵᱚᱣᱟᱜ ᱡᱟᱦᱟᱸ ᱩᱯᱨᱩᱢ ᱫᱚ, ᱱᱮ ᱟᱵᱚ ᱡᱟᱦᱟᱸ ᱥᱟᱱᱛᱟᱲ‌ ᱠᱩᱫᱚ ᱵᱟᱲᱟᱭᱟᱠᱚ ᱡᱮ, ᱱᱩᱠᱩ ᱫᱚ ᱢᱤᱫᱴᱟᱝ ᱪᱟᱥ ᱡᱤᱵᱤ ᱦᱚᱲ ᱠᱟᱱᱟ ᱠᱚ᱾ ᱢᱟᱱᱮ ᱥᱟᱨᱟᱫᱤᱱ ᱜᱮ, ᱩᱱᱠᱩ ᱫᱚ ᱪᱟᱥ ᱠᱟᱹᱢᱤ ᱠᱟᱛᱮ ᱜᱮ ᱟᱨᱠᱤ, ᱟᱠᱚᱣᱟᱜ ᱞᱟᱡ ᱠᱚᱠᱚ ᱟᱹᱥᱩᱞ ᱛᱟᱠᱚᱣᱟ, ᱟᱵᱟᱨ ᱱᱩᱠᱩ ᱪᱟᱥ ᱠᱟᱹᱢᱤ ᱠᱟᱛᱮ ᱜᱮ, ᱩᱱᱠᱩ ᱵᱟ ᱠᱚ ᱪᱟᱥ ᱞᱮᱠᱷᱟᱱ ᱡᱮ ᱟᱵᱚ ᱡᱟᱦᱟᱸ, ᱮᱴᱟᱜ ᱠᱚ, ᱫᱮᱠᱳ ᱪᱷᱟᱹᱛᱤᱠ ᱠᱚ ᱢᱮᱱᱟᱜ ᱠᱚᱣᱟ ᱱᱩᱠᱩ ᱠᱚᱫᱚ ᱩᱱᱟᱹᱜ ᱪᱟᱥ ᱠᱟᱹᱢᱤ ᱠᱚᱨᱮ ᱫᱚ, ᱵᱟᱵᱚᱱ ᱧᱮᱞ ᱠᱚᱜᱮᱭᱟ ᱥᱮ᱾ ᱯᱩᱨᱟᱹ ᱵᱤᱵᱷᱤᱱᱱᱚ ᱵᱮᱵᱽᱥᱟ ᱴᱮᱵᱽᱥᱟ ᱠᱚ ᱥᱮ ᱮᱴᱟᱜ ᱠᱤᱪᱷᱩ ᱠᱚ ᱠᱚ ᱵᱤᱥᱤ ᱠᱚ, ᱠᱚᱨᱟᱣ ᱜᱮᱭᱟ ᱠᱤᱱᱛᱩ ᱟᱵᱚ ᱥᱟᱱᱛᱟᱲ ᱡᱮᱥᱮ ᱟᱵᱚ ᱡᱟᱦᱟᱸᱭ ᱞᱟᱛᱟᱨ ᱜᱟᱛᱟᱠ ᱨᱮᱱ ᱠᱟᱹᱴᱤᱡ ᱦᱚᱲ ᱠᱚ, ᱢᱮᱱᱟᱜ ᱵᱚᱱᱟ ᱛᱚ ᱱᱩᱠᱩ ᱠᱚᱫᱚ ᱵᱤᱥᱤᱨ ᱵᱷᱟᱜ ᱜᱮ ᱟᱨᱠᱤ ᱡᱟᱦᱟᱸ ᱪᱟᱥ ᱠᱟᱹᱢᱤ ᱠᱚ, ᱥᱩᱫᱩ ᱦᱳᱲᱳ ᱪᱟᱥ ᱫᱚ ᱵᱟᱝ ᱦᱩᱲᱩ ᱪᱟᱥ ᱵᱟᱫᱽ ᱫᱤᱭᱦᱮ ᱡᱟᱦᱟᱸ ᱟᱨᱚ ᱮᱴᱟᱜ, ᱨᱚᱠᱚᱢᱟᱜ ᱪᱟᱥ ᱠᱚ ᱡᱮᱢᱚᱱ ᱥᱚᱵᱽᱡᱤ ᱪᱟᱥ ᱠᱚᱦᱚᱸ ᱥᱮ ᱟᱨᱚ ᱱᱟᱱᱟᱱ ᱫᱷᱚᱨᱚᱱᱟᱜ ᱚᱱᱟ, ᱢᱮᱨᱚᱢ ᱪᱟᱥ ᱠᱚ ᱥᱩᱠᱨᱤ ᱪᱟᱥ ᱠᱚ, ᱥᱮ ᱟᱨ ᱵᱤᱵᱤᱱ ᱵᱤᱵᱷᱤᱱᱚ ᱨᱚᱠᱚᱢ ᱡᱤᱱᱤᱥ ᱠᱚ ᱦᱟᱛᱣ ᱠᱟᱛᱮᱵᱚᱱ ᱪᱟᱥᱮᱫ ᱠᱚᱣᱟ, ᱱᱩᱠᱩ ᱪᱟᱥ ᱠᱟᱛᱮ ᱦᱚᱸ ᱟᱹᱰᱤ ᱡᱳᱨ ᱟᱵᱚ ᱦᱚᱸ ᱟᱨᱠᱤᱵᱚᱱ ᱟᱹᱥᱩᱞᱚᱜ ᱠᱟᱱ ᱜᱮᱭᱟ, ᱚᱱᱟᱛᱮᱞᱤᱧ ᱦᱮᱸ ᱦᱮᱸ᱾ ᱚᱱᱟ ᱛᱮᱞᱤᱧ ᱞᱟᱹᱭᱟ ᱟᱹᱞᱤᱧ ᱫᱚ, ᱥᱟᱱᱟᱢ ᱨᱚᱠᱚᱢᱟᱜ ᱟᱨᱠᱤ ᱥᱟᱱᱟᱢ ᱨᱚᱠᱚᱢᱟᱜ ᱠᱟᱹᱢᱤ ᱦᱚᱨᱟ ᱜᱮ, ᱵᱚᱱ ᱥᱮᱬᱟ ᱫᱟᱲᱮᱜᱼᱟ᱾ ᱛᱚ ᱱᱚᱣᱟ ᱜᱮ ᱟᱨᱠᱤ ᱱᱟᱯᱟᱭᱚᱜᱼᱟ᱾
ᱦᱳᱭ ᱚᱝᱠᱟ ᱟᱹᱰᱤ ᱵᱷᱟᱹᱞᱤ ᱠᱟᱛᱷᱟ᱾ ᱠᱟᱨᱚᱱ ᱱᱚᱣᱟ ᱠᱚᱛᱮ ᱜᱮᱛᱚ, ᱟᱵᱚᱣᱟᱜ ᱫᱚ ᱢᱟᱱᱮ ᱡᱤᱵᱤᱠᱟ ᱩᱯᱟᱨᱡᱚᱱ ᱫᱚ᱾ ᱟᱵᱮᱱ ᱢᱤᱫ ᱱᱚᱜᱼᱚᱭ ᱡᱮᱢᱚᱱ ᱯᱚᱛᱷᱮᱱ ᱦᱚᱲ ᱱᱚᱜᱼᱚᱭ ᱱᱚᱣᱟ ᱡᱟᱦᱟᱸ ᱵᱮᱱ ᱞᱟᱹᱭ ᱠᱮᱫᱟ ᱰᱟᱝᱨᱤ, ᱰᱟᱹᱟᱝᱨᱤ ᱢᱮᱨᱚᱢ ᱥᱩᱠᱨᱤ ᱠᱚ ᱟᱹᱥᱩᱞ ᱠᱟᱛᱮᱫ ᱛᱮᱫ ᱦᱚᱸᱠᱚ, ᱢᱟᱱᱮ ᱠᱚ ᱨᱳᱡᱽᱜᱟᱨᱮᱫ ᱜᱮᱭᱟ ᱥᱮ᱾ ᱥᱚᱝᱥᱟᱨ ᱦᱚᱸ ᱪᱟᱞᱟᱜ ᱠᱟᱱ ᱛᱟᱠᱚᱣᱟ, ᱟᱹᱛᱷᱟᱹᱱ ᱦᱚᱲᱟᱜ᱾ ᱠᱟᱨᱚᱱ ᱟᱵᱮᱱ ᱧᱮᱞᱵᱮᱱ ᱢᱤᱫᱴᱤᱡ ᱥᱩᱠᱨᱤ ᱡᱩᱫᱤ ᱵᱮᱱ ᱠᱤᱢᱵᱟ ᱵᱟᱨᱭᱟ ᱵᱮᱱ ᱟᱹᱥᱩᱞ ᱠᱤᱱᱟ ᱤᱱᱟᱹ ᱛᱮᱜᱮ ᱟᱵᱮᱱᱟᱜ ᱦᱩᱭᱩᱜ ᱠᱟᱱ ᱛᱟᱵᱮᱱᱟ ᱾
ᱠᱤᱪᱷᱩ ᱛᱟᱯᱚᱨᱮ ᱟᱵᱮᱱ ᱨᱮᱱ ᱱᱩᱠᱩ ᱢᱮᱨᱚᱢ ᱥᱤᱢ ᱱᱩᱠᱩ ᱠᱚᱢᱟ ᱢᱮᱱᱟᱜ ᱠᱚᱜᱮ ᱱᱩᱠᱩ ᱠᱚᱛᱮ ᱦᱚᱸ ᱩᱯᱟᱨᱡᱚᱱ ᱦᱩᱭᱩᱜ ᱠᱟᱱ ᱜᱮᱭᱟ ᱟᱫᱚ ᱱᱩᱠᱩ ᱠᱚᱦᱚᱸ ᱮ ᱫᱚᱨᱠᱟᱨ ᱩᱯᱠᱟᱨ ᱞᱟᱹᱠᱛᱤ ᱠᱟᱱ ᱜᱮᱭᱟ ᱡᱮ ᱟᱵᱚ ᱱᱩᱠᱩ ᱫᱚᱦᱚ ᱢᱤᱫ ᱱᱚᱜᱼᱚᱭ ᱡᱮᱢᱚᱱ ᱛᱮᱦᱮᱧ ᱜᱟᱯᱟ ᱟᱛᱷᱟᱹᱱ ᱚᱲᱟᱜ ᱨᱮᱜᱮ ᱧᱮᱞ ᱠᱚᱵᱮᱱ ᱰᱟᱝᱨᱟ ᱠᱚᱦᱚᱸ ᱵᱚᱱ ᱟᱫ ᱪᱟᱵᱟᱭᱮᱫ ᱠᱚᱣᱟ᱾
ᱟᱫᱚ ᱚᱱᱟᱢᱟ ᱦᱮᱸ ᱟᱸᱡᱚᱢ ᱢᱟᱞᱤᱧ ᱟᱸᱡᱚᱢ ᱟᱠᱟᱫ ᱜᱮ, ᱟᱨ ᱡᱟᱦᱟᱸ ᱚᱱᱮ ᱪᱟᱥ ᱠᱚ ᱥᱩᱠᱨᱤ ᱠᱚᱵᱚᱱ ᱪᱟᱥᱮᱫ ᱠᱚᱣᱟ ᱥᱮ ᱥᱤᱢ ᱠᱚᱵᱚᱱ ᱪᱟᱥᱮᱫ ᱠᱚᱣᱟ ᱛᱚ ᱱᱮᱛᱟᱨ ᱢᱟ ᱥᱚᱨᱠᱟᱨ ᱯᱚᱠᱠᱷᱚ ᱠᱚ ᱦᱚᱸ ᱟᱹᱰᱤ ᱡᱳᱨ ᱟᱨᱠᱤ ᱡᱮ ᱱᱩᱠᱩ ᱠᱚ ᱪᱟᱥ ᱠᱚᱯᱮ ᱚᱱᱟ ᱞᱟᱹᱜᱤᱫ ᱟᱨᱠᱤ ᱥᱤ ᱥᱤᱢ ᱦᱚᱯᱚᱱ ᱠᱚ ᱥᱮ ᱥᱩᱠᱨᱤ ᱦᱚᱯᱚᱱ ᱠᱚ ᱛᱟᱯᱚᱨᱮ ᱢᱮᱨᱚᱢ ᱦᱚᱯᱚᱱ ᱠᱚᱠᱚ ᱮᱢᱚᱜ ᱠᱟᱱᱟ ᱡᱟᱛᱮ ᱪᱟᱥ ᱠᱟᱛᱮ ᱛᱮ ᱦᱚᱲ ᱠᱚ ᱟᱹᱥᱩᱞᱚᱜ ᱢᱟ ᱟᱠᱚᱣᱟᱜ ᱴᱟᱠᱟ ᱯᱚᱭᱥᱟᱹ ᱠᱚᱠᱚ ᱨᱳᱡᱽᱜᱟᱨ ᱫᱟᱲᱮᱭᱟᱜ ᱢᱟ ᱾ ᱴᱷᱤᱠ ᱚᱱᱟ ᱠᱷᱟᱹᱛᱤᱨ ᱜᱮ ᱟᱨᱠᱤ ᱩᱱᱠᱩ ᱥᱚᱨᱠᱟᱨ ᱦᱚᱸ ᱚᱱᱠᱟᱭ ᱪᱤᱱᱛᱟᱹ ᱵᱷᱟᱵᱱᱟ ᱠᱟᱫᱟ᱾ ᱥᱩᱫᱷᱩ ᱪᱟᱥ ᱠᱟᱢ ᱠᱟᱛᱮ ᱛᱚ ᱟᱨ ᱠᱤ ᱵᱟᱵᱚᱱ ᱟᱹᱥᱩᱞᱚᱜᱼᱟ ᱥᱮ ᱛᱚ ᱚᱱᱟ ᱯᱟᱥᱟᱯᱟᱥᱤ ᱡᱩᱫᱤ ᱥᱤᱢ ᱠᱚ ᱢᱮᱨᱚᱢ ᱠᱚ ᱰᱟᱝᱨᱤ ᱠᱚ ᱛᱚ ᱱᱩᱠᱩ ᱠᱚ ᱡᱚᱫᱤ ᱟᱹᱥᱩᱞ ᱫᱟᱲᱮᱭ ᱟᱠᱚᱣᱟ ᱵᱚᱱ ᱛᱚ ᱱᱩᱠᱩ ᱠᱷᱚᱡ ᱦᱚᱸ ᱢᱟᱱᱮ ᱟᱭᱢᱟ ᱜᱮ ᱧᱮᱞᱟ ᱟᱠᱟᱱᱟ ᱡᱮ ᱡᱫᱤ ᱱᱩ ᱩᱱᱠᱩᱢ ᱵᱮᱵᱥᱟ ᱫᱟᱲᱮᱭ ᱟᱠᱚᱣᱟ ᱟᱨᱦᱚᱸ ᱢᱟᱱᱮ ᱟᱭᱢᱟ ᱟᱭᱢᱟ ᱠᱟᱹᱣᱰᱤ ᱠᱚ ᱢᱟᱱᱮ ᱨᱚᱡᱽᱜᱟᱨᱚᱜ ᱠᱟᱱᱟ ᱛᱚ ᱚᱱᱟ ᱠᱷᱟᱹᱞᱤᱧ ᱢᱮ ᱟᱹᱞᱤᱧ ᱦᱚᱸ ᱡᱮ ᱡᱩᱫᱤ ᱟᱵᱚ ᱢᱟᱱᱮ ᱱᱩᱠᱩ ᱠᱚᱵᱚᱱ ᱪᱟᱥ ᱫᱟᱲᱮ ᱟᱠᱚᱣᱟ ᱛᱟᱦᱚᱞᱮ ᱟᱵᱚ ᱦᱚᱸ ᱟᱵᱚᱜᱮ ᱠᱟᱹᱪ ᱪᱮᱛᱟᱱ ᱧᱚᱜ ᱵᱚᱱ ᱨᱟᱠᱟᱵ ᱨᱟᱠᱟᱵᱚᱜᱼᱟ ᱟᱨᱠᱤ ᱛᱚ ᱴᱟᱠᱟ ᱯᱚᱭᱥᱟ ᱠᱚᱦᱚᱸ ᱟᱨᱠᱤ ᱰᱷᱮᱨ ᱧᱚᱜ ᱵᱚᱱ ᱩᱯᱟᱨ